ᱦᱮᱞᱳ
ᱦᱩᱸ ᱜᱚᱢᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ ᱨᱚᱲ ᱟᱸᱡᱚᱢᱚᱜ ᱠᱟᱱᱟ ᱴᱷᱤᱠ ᱴᱷᱟᱠ᱾
ᱦᱳᱭ ᱜᱚᱢᱠᱮ ᱦᱟᱸᱜ ᱱᱟᱯᱟᱭ ᱫᱷᱟᱨᱟ ᱜᱮ ᱨᱚᱲ ᱠᱚᱫᱚ ᱟᱸᱡᱚᱢ ᱠᱟᱱ ᱛᱟᱵᱮᱱᱟ ᱟᱹᱞᱤᱧᱟᱜ ᱜᱮ ᱪᱮᱫ ᱞᱮᱠᱟ ᱵᱮᱱ ᱟᱸᱱᱡᱚᱢ ᱫᱟ?
ᱦᱮᱸ ᱜᱚᱝᱠᱮ ᱟᱹᱵᱤᱱᱟᱜ ᱠᱚᱦᱚᱸ ᱱᱟᱯᱟᱭ ᱜᱮ ᱟᱸᱡᱚᱢᱚᱜ ᱠᱟᱱᱟ ᱱᱟᱯᱟᱭ ᱠᱚᱫᱚ ᱴᱷᱤᱠ ᱴᱷᱟᱠ ᱜᱮᱭᱟ ᱠᱚᱱᱳ ᱴᱷᱤᱠ ᱜᱮᱭᱟ ᱚᱥᱩᱵᱤᱫᱟ ᱫᱚ ᱵᱟᱹᱱᱩᱜᱼᱟ᱾
ᱦᱳᱭ ᱛᱚ ᱛᱟᱦᱚᱞᱮ ᱜᱚᱝᱠᱮ ᱡᱚᱢ ᱵᱟᱲᱟ ᱦᱩᱭᱱᱟ?
ᱦᱮᱸ ᱜᱚᱢᱠᱮ ᱡᱚᱢ ᱵᱟᱲᱟ ᱫᱚ ᱦᱩᱭᱮᱱᱟ ᱦᱩᱭ ᱟᱹᱵᱤᱱᱟᱜ ᱡᱚᱢ ᱵᱟᱲᱟ ᱫᱚᱼᱼ
ᱠᱤᱪᱷᱩ ᱢᱟᱲᱟᱝ ᱜᱮ ᱡᱚᱢ ᱵᱟᱲᱟ ᱛᱟᱦᱮᱸᱫ ᱤᱧ ᱫᱩᱲᱩᱵ ᱵᱟᱲᱟᱼᱟ ᱟᱫᱚ ᱡᱟᱹᱯᱤᱫ ᱠᱚᱦᱚ ᱵᱟᱝ ᱦᱤᱡᱩᱜ ᱠᱟᱱ ᱛᱟᱦᱮᱸᱫ, ᱫᱩᱲᱩᱵ ᱵᱟᱲᱟᱭ ᱛᱮ ᱠᱷᱟᱞᱤ ᱜᱚᱞᱯᱷ ᱵᱟᱲᱟᱭ ᱫᱟ᱾
ᱟᱪᱷᱟ ᱟᱪᱷᱟ ᱟᱪᱷᱟ ᱟᱞᱤᱧ ᱦᱚᱸ ᱚᱱᱠᱟ ᱚᱱᱠᱟ ᱜᱮ ᱡᱚᱢ ᱵᱟᱲᱟ ᱠᱟᱛᱮ ᱟᱞᱚᱼᱼ ᱠᱟᱹᱴᱤᱡ ᱞᱤᱧ ᱫᱟᱲᱟ ᱵᱟᱲᱟᱭᱮᱫ-ᱟ ᱟᱫᱚ ᱚᱱᱟ ᱯᱚᱨᱮ ᱡᱟᱹᱯᱤᱫᱚᱜ ᱠᱟᱜ ᱟᱹᱞᱤᱧ ᱦᱚᱸ ᱟᱫᱟᱱ ᱠᱟᱹᱴᱤᱡ ᱞᱟᱸᱜᱟ ᱦᱚᱲ ᱛᱚ ᱟᱫᱚ ᱛᱤᱱ ᱜᱷᱟᱹᱤᱡ ᱮᱢ ᱵᱮᱸᱜᱮᱫᱟ᱾
ᱦᱳᱭ ᱦᱳᱭ ᱱᱤᱛᱚᱜ ᱢᱟ ᱦᱟᱸᱜ ᱪᱟᱥ ᱠᱟᱹᱢᱤ ᱠᱚᱜᱮ ᱦᱟᱸᱜ ᱜᱚᱴᱟ ᱠᱚ ᱫᱷᱩᱞᱟᱹᱭᱣ ᱧᱚᱜ ᱠᱟᱱᱟ ᱟᱫᱚᱼᱼ ᱠᱟᱹᱢᱤ ᱵᱟᱲᱟ ᱛᱮ ᱠᱟᱹᱴᱤᱡ ᱞᱟᱸᱜᱟ ᱧᱚᱜ ᱫᱚ ᱵᱩᱡᱚᱜ ᱠᱟᱱ ᱜᱮᱭᱟ ᱦᱮᱸᱥᱮ ᱵᱟᱝ?
ᱮᱠᱫᱚᱢ ᱮᱠᱫᱚᱢ ᱜᱚᱝᱠᱮ ᱟᱫᱚ ᱛᱤᱨᱮ ᱜᱟᱱᱚᱜᱼᱟ ᱵᱟᱝ ᱠᱷᱟᱱ ᱟᱫᱚ ᱵᱮᱥᱤ ᱜᱟᱹᱲᱤᱡ ᱦᱚᱸ।
ᱦᱳᱭ ᱦᱳᱭ ᱛᱟᱦᱚᱞᱮ ᱦᱟᱜ ᱜᱚᱝᱠᱮ ᱵᱚᱨᱛᱚ ᱢᱟᱱ ᱨᱮᱫᱚ ᱪᱮᱫ ᱠᱚᱢ ᱪᱤᱠᱟᱹ ᱵᱟᱲᱟᱭ ᱮᱫᱟ?
ᱜᱚᱝᱠᱮ ᱵᱚᱨᱛᱚᱢᱟᱱ ᱨᱮᱫᱚ ᱪᱮᱫ ᱦᱚᱸ ᱪᱤᱠᱟᱹ ᱫᱚ ᱵᱟᱝ ᱦᱩᱭᱩᱜ ᱠᱟᱱᱟ ᱪᱟᱥ ᱠᱟᱹᱢᱤ ᱠᱚᱜᱮ ᱟᱫᱚ ᱚᱱᱟ ᱠᱚᱜᱮ ᱥᱟᱢᱴᱟᱣ ᱵᱟᱲᱟ ᱦᱩᱭᱩᱜᱼᱼ ᱠᱟᱱᱟ ᱟᱫᱚ ᱪᱮᱫ ᱦᱚᱸ ᱵᱟᱝ ᱤᱱᱟᱹ ᱠᱚᱜᱮ, ᱜᱚᱝᱠᱮ ᱟᱢᱜᱮᱫᱚ ᱪᱮᱫ ᱠᱚᱢ ᱪᱤᱠᱟᱹ ᱵᱟᱲᱟᱭᱮᱜᱼᱟ ᱮᱠᱟᱱ ᱵᱚᱨᱛᱚᱢᱟᱱ ᱚᱵᱚᱥᱛᱟ ᱨᱮᱫᱚ?
ᱟᱸ ᱜᱚᱝᱠᱮ ᱟᱞᱮᱭᱟᱜ ᱫᱚ ᱟᱹᱰᱤ ᱦᱟᱸᱜ ᱟᱱᱟᱴ ᱫᱤᱥᱚᱢ ᱛᱟᱞᱮ। ᱦᱚᱜᱝᱠᱟ ᱟᱞᱮᱫᱚ ᱚᱱᱠᱟ ᱦᱟᱜ ᱢᱟᱱᱮ ᱰᱮᱢ ᱥᱮ ᱚᱱᱠᱟ ᱢᱟᱨᱟᱝ ᱡᱚᱞᱟᱼᱼ ᱠᱟᱱ ᱛᱟᱵᱚᱱᱟ ᱚᱱᱟ ᱡᱚᱞᱟ ᱫᱷᱟᱨᱮ ᱜᱮᱞᱮ ᱛᱟᱸᱦᱮᱱᱟ ᱟᱞᱮ ᱫᱚ ᱚᱱᱠᱟ ᱪᱟᱥ ᱠᱚᱫᱚ ᱦᱟᱸᱜ ᱩᱱᱟᱹᱜ ᱴᱟ ᱫᱚ ᱵᱟᱹᱱᱩᱜ ᱛᱟᱞᱮᱭᱟ। ᱟᱞᱮ ᱫᱚ ᱚᱱᱠᱟ ᱚᱱᱟ ᱡᱚᱞᱟ ᱠᱚᱨᱮᱱ ᱦᱟᱠᱩᱼᱼ ᱦᱟᱠᱩ ᱠᱚᱜᱮ ᱥᱟᱵ ᱵᱟᱲᱟ ᱠᱟᱛᱮᱫ ᱞᱮ ᱟᱠᱷᱨᱤᱧ ᱵᱟᱲᱟ ᱠᱚᱣᱟ ᱚᱱᱟᱛᱮᱜᱮ ᱦᱟᱸᱜ ᱡᱟᱜᱮ ᱴᱟᱠᱟ ᱠᱟᱹᱣᱰᱤ ᱨᱳᱡᱽᱜᱟᱨ ᱵᱟᱲᱟ ᱚᱱᱟᱛᱮᱼᱼ ᱛᱮᱜᱮ ᱦᱟᱜ ᱪᱟᱣᱞᱮ ᱠᱚ ᱠᱤᱨᱤᱧ ᱵᱟᱲᱟ ᱠᱟᱛᱮᱫ ᱫᱚᱞᱮ ᱡᱚᱢ ᱵᱟᱲᱟᱭ ᱜᱮᱭᱟ ᱵᱟᱠᱷᱟᱱ ᱚᱱᱠᱟᱼᱼ ᱛᱩᱝ ᱠᱟᱱᱟ ᱦᱟᱜ ᱪᱟᱥ ᱠᱚᱫᱚ ᱦᱟᱸᱜ ᱵᱟᱝᱜᱮ ᱦᱩᱭᱩᱜᱼᱟ ᱟᱞᱮ ᱥᱮᱫ ᱫᱚ।
ᱜᱚᱝᱠᱮ ᱟᱯᱮᱥᱮᱫ ᱢᱟ ᱫᱟᱜ ᱚᱵᱷᱟᱵ ᱫᱚ ᱵᱟᱱᱩᱜ ᱫᱚ ᱡᱚᱞᱟ ᱚᱵᱷᱟᱵ ᱠᱟᱱ ᱫᱚ ᱡᱚᱞᱟ ᱡᱟᱭᱜᱟ ᱠᱟᱱ ᱫᱚ ᱛᱟᱦᱚᱞᱮ ᱜᱚᱝᱠᱮ ᱪᱟᱥᱼᱼ ᱠᱚ ᱪᱤᱠᱟᱹᱛᱮ ᱵᱟᱝ ᱦᱩᱭᱩᱜᱼᱟ ᱜᱚᱝᱠᱮ?
ᱢᱟ ᱚᱱᱟ ᱢᱟ ᱱᱟᱯᱟᱭ ᱠᱟᱛᱷᱟ ᱜᱮᱵᱤᱱ ᱞᱟᱹᱭᱮᱫᱟ ᱡᱚᱞᱟ ᱚᱵᱷᱟᱵ ᱠᱟᱱᱟ, ᱡᱚᱞᱟ ᱨᱮᱫᱚ ᱦᱚᱜᱼᱚᱝᱠᱟ ᱦᱳᱭᱛᱳ ᱦᱟᱜᱼᱼ ᱫᱟᱜ ᱫᱚ ᱦᱟᱸᱜ ᱫᱟᱜ ᱦᱮᱡ ᱮᱱᱜᱮ ᱟᱨᱚ ᱦᱟᱸᱜ ᱟᱭᱩᱵ ᱵᱮᱲᱟ ᱫᱚ ᱦᱟᱸᱜ ᱵᱚᱞᱚ ᱪᱟᱵᱟᱭᱮᱱ ᱜᱮ। ᱟᱫᱚ ᱚᱠᱟ ᱞᱮᱠᱟ ᱵᱮᱱ ᱨᱚᱦᱚᱭᱟ ᱟᱨ ᱚᱱᱠᱟ ᱡᱮ ᱚᱱᱠᱟ ᱥᱟᱭᱤᱰ ᱧᱚᱜ ᱨᱮ ᱦᱟᱸᱜ ᱡᱟᱭᱜᱟ ᱠᱚ ᱚᱱᱠᱟ ᱠᱚᱫᱚ ᱦᱟᱸᱜ ᱵᱟᱹᱱᱩᱜᱼᱟ।
ᱟᱪᱷᱟ ᱟᱪᱷᱟ। ᱪᱷᱟ ᱪᱷᱟᱣᱼᱼ
ᱟᱞᱮ ᱫᱚ ᱦᱟᱸᱜ ᱡᱟᱸᱦᱟᱼᱼ ᱛᱤ ᱦᱮᱸ ᱟᱞᱮᱭᱟᱜ ᱫᱚ ᱦᱟᱸᱜ ᱚᱱᱟ ᱦᱟᱹᱠᱩ ᱠᱚ ᱥᱟᱵ ᱵᱟᱲᱟ ᱠᱟᱛᱮᱜ ᱜᱮ ᱦᱟᱸᱜ ᱟᱞᱮᱭᱟᱜ ᱡᱤᱭᱚᱱ ᱫᱚ ᱦᱟᱸᱜ ᱠᱷᱟᱸᱰᱟᱜ ᱠᱟᱱ ᱛᱟᱞᱮᱭᱟ।
ᱚ ᱜᱚᱝᱠᱮ ᱟᱯᱮ ᱛᱟᱦᱚᱞᱮ ᱟᱯᱮ ᱫᱚ ᱟᱹᱰᱤ ᱟᱱᱟᱴ ᱨᱮᱜᱮ ᱢᱮᱱᱟᱜ ᱯᱮᱭᱟ ᱜᱚᱢᱠᱮ ᱥᱟᱹᱨᱤ ᱫᱚ ᱥᱟᱹᱨᱤᱜᱮ ᱜᱚᱝᱠᱮ ᱟᱞᱮ ᱥᱮᱫ ᱢᱟ ᱟᱞᱮ ᱜᱚᱝᱠᱮ ᱢᱟ ᱟᱞᱮ ᱫᱚ ᱢᱟᱱᱮᱼᱼ ᱱᱤᱛᱚᱜ ᱫᱚ ᱟᱞᱮ ᱥᱮᱫ ᱫᱚ ᱫᱤᱱ ᱢᱚᱡᱩᱨᱤ ᱦᱚᱸ ᱜᱚᱝᱠᱮ ᱠᱚᱢ ᱜᱮᱭᱟ ᱟᱨᱼᱼ ᱡᱟᱭᱜᱟ ᱠᱚ ᱦᱚᱸ ᱟᱹᱰᱤ ᱵᱮᱥᱤ ᱜᱮᱭᱟ ᱜᱚᱝᱠᱮ ᱫᱚ ᱠᱟᱹᱢᱤᱱ ᱢᱩᱱᱤᱥ ᱠᱚ ᱵᱟᱠᱚ ᱧᱟᱢᱚᱜ ᱠᱟᱱᱟ ᱜᱚᱝᱠᱮ ᱥᱟᱹᱨᱤ ᱫᱚ ᱥᱟᱹᱨᱤ ᱠᱟᱛᱷᱟ ᱜᱮ ᱱᱚᱣᱟ ᱠᱟᱱᱟ।
ᱦᱳᱭ ᱱᱚᱜ-ᱚ ᱱᱚᱝᱠᱟ ᱦᱟᱸᱜ ᱚᱱᱠᱟ ᱵᱟᱝᱢᱟ ᱠᱷᱚᱵᱚᱨ ᱠᱚᱫᱚᱧ ᱚᱱᱠᱟ ᱟᱭᱢᱟ ᱟᱭᱢᱟ ᱴᱚᱞᱟ ᱠᱷᱚᱱ ᱚᱱᱠᱟ ᱠᱷᱚᱵᱚᱨ ᱠᱚ ᱧᱟᱢ ᱵᱟᱲᱟ ᱜᱮ ᱵᱟᱝ ᱢᱟ ᱦᱟᱸᱜ ᱚᱠᱟ ᱵᱤᱞᱟᱹᱛ ᱫᱤᱥᱚᱢ ᱠᱚᱥᱮᱫ ᱫᱚ ᱦᱟᱸᱜ ᱚᱱᱠᱟ ᱫᱟᱜ ᱡᱟᱹᱲᱤ ᱵᱟᱝ ᱠᱷᱟᱹᱛᱤᱨ ᱛᱮ ᱦᱟᱸᱜ ᱨᱚᱦᱚᱭ ᱠᱚ ᱥᱮ ᱡᱟᱸᱦᱟᱱᱟᱜ ᱦᱚᱸ ᱵᱟᱠᱚ ᱪᱤᱠᱟᱹ ᱫᱟᱲᱮᱭᱟᱜ ᱠᱟᱱᱟ, ᱟᱨ ᱟᱫᱮᱠ ᱠᱚᱥᱮᱡ ᱫᱚ ᱦᱟᱸᱜ ᱫᱟᱜ ᱵᱟᱲᱟᱣ ᱟᱠᱟᱫ ᱠᱚ ᱨᱮ ᱦᱚᱸ ᱚᱱᱟ ᱚᱰᱮ ᱫᱚ ᱦᱟᱸᱜ ᱨᱚᱦᱚᱭ ᱠᱚ ᱠᱚ ᱫᱷᱩᱨᱟᱹᱭ ᱜᱚᱫ ᱟᱠᱟᱱᱟ ᱟᱨ ᱟᱫᱷᱮᱠ ᱠᱚ ᱦᱟᱸᱜ ᱚᱱᱠᱟ ᱯᱨᱟᱭ ᱱᱟᱢᱟᱞ ᱠᱟᱹᱢᱤ ᱠᱚ ᱥᱮᱫ ᱠᱚ ᱪᱟᱞᱟᱣ ᱠᱟᱱᱟ ᱟᱫᱚ ᱜᱚᱝᱠᱮ ᱦᱟᱸᱜ ᱟᱯᱮᱥᱮᱫ ᱫᱚ ᱦᱟᱸᱜ ᱟ ᱚᱱᱮ ᱡᱮ ᱡᱟᱸᱦᱟ ᱥᱮᱫ ᱪᱟᱥᱵᱟᱥ ᱵᱟᱝ ᱦᱩᱭ ᱟᱠᱟᱱᱟ ᱚᱱᱟ ᱠᱚᱨᱮᱱᱟᱜ ᱯᱨᱟᱭ ᱦᱟᱸᱜ ᱠᱟᱹᱢᱤ ᱠᱚᱠᱚ ᱦᱮᱡ ᱵᱟᱲᱟᱣᱼᱟ, ᱚᱱᱟ ᱠᱚᱨᱮ ᱦᱟᱸᱜ ᱠᱟᱹᱴᱤᱡ ᱵᱟᱠᱚ ᱦᱮᱡ ᱜᱚᱫ ᱟᱠᱟᱫ ᱯᱮᱭᱟ ᱟᱯᱮ ᱠᱚᱥᱮᱡ ᱫᱚ?
ᱜᱚᱝᱠᱮ ᱟᱞᱮ ᱥᱮᱫ ᱢᱟ ᱟᱞᱮᱭᱟᱜ ᱢᱟᱜ ᱚᱲᱟᱜ ᱨᱮᱱᱟᱜ ᱜᱮ ᱟᱹᱰᱤ ᱩᱛᱟᱹᱨ ᱵᱤᱜᱷᱟᱹ ᱛᱟᱞᱮ ᱜᱚᱝᱠᱮ ᱛᱤᱨᱤᱥ ᱪᱚᱞᱞᱤᱥ ᱜᱟᱱ ᱵᱤᱜᱷᱟᱹ ᱛᱟᱞᱮ ᱜᱚᱝᱠᱮ।
ᱦᱮᱸᱥᱮ ᱵᱟᱝ ᱟᱫᱚ ᱩᱱᱟᱹᱜ ᱵᱤᱜᱷᱟᱹ ᱜᱚᱝᱠᱮ ᱚᱲᱟᱜ ᱨᱮᱜᱮ ᱵᱟᱨᱭᱟ ᱴᱨᱟᱠᱴᱟᱨ ᱢᱮᱱᱟᱜᱼᱟ, ᱛᱚ ᱜᱚᱝᱠᱮ ᱟᱞᱮ ᱚᱲᱟᱜ ᱨᱮ ᱢᱤᱫᱴᱮᱱ ᱴᱨᱟᱠᱴᱟᱨ ᱪᱟᱞᱟᱜ ᱠᱟᱱ ᱛᱟᱞᱮᱭᱟ, ᱟᱨ ᱜᱚᱝᱠᱮ ᱵᱟᱭᱨᱮ ᱥᱮᱫ ᱴᱨᱟᱠᱴᱟᱨ ᱪᱟᱞᱟᱜ ᱠᱟᱱ ᱛᱟᱞᱮᱭᱟ ᱜᱚᱝᱠᱮ ᱛᱟᱦᱚᱞᱮ ᱟᱫᱚ ᱢᱩᱱᱤᱥ ᱠᱚᱢᱟ ᱴᱟᱠᱟ ᱯᱚᱭᱥᱟ ᱠᱚᱢᱟ ᱢᱮᱱᱟᱜᱼᱟ ᱜᱚᱢᱠᱮ। ᱢᱮᱱᱠᱷᱟᱱ ᱟᱫᱚ ᱢᱩᱱᱤᱥ ᱵᱟᱠᱚ ᱧᱟᱢᱚᱜ ᱠᱟᱱᱟ, ᱠᱟᱹᱢᱤ ᱠᱚᱨᱮ ᱫᱚᱢᱮ ᱠᱚ ᱫᱷᱩᱨᱟᱹᱣ ᱟᱠᱟᱱ ᱜᱮᱭᱟ ᱠᱟᱹᱢᱤ ᱜᱮ ᱟᱨ ᱡᱚᱛᱚ ᱜᱮᱛᱚ ᱠᱟᱹᱴᱤᱡ ᱠᱤᱥᱟᱹᱬ ᱠᱤᱥᱟᱹᱬ ᱦᱚᱲ ᱜᱮᱛᱚ ᱠᱚ ᱚᱱᱠᱟᱭᱮᱫ ᱞᱮᱭᱟ ᱟᱹᱛᱩ ᱨᱮᱢᱟ। ᱡᱚᱛᱚ ᱜᱮᱠᱚ ᱠᱟᱹᱢᱤ ᱠᱟᱱᱟ ᱫᱚᱢᱮ ᱟᱠᱚᱣᱟᱜ ᱜᱮ। ᱛᱟᱦᱚᱞᱮ ᱟᱫᱚ ᱢᱩᱱᱤᱥ ᱠᱚ ᱵᱟᱠᱚ ᱧᱟᱢᱚᱜ ᱠᱟᱱᱟ ᱟᱫᱚ ᱵᱟᱭᱨᱮ ᱠᱷᱚᱱ ᱞᱮ ᱯᱟᱸᱡᱟ ᱵᱟᱲᱟᱭᱮᱫ ᱠᱚ ᱛᱟᱦᱮᱜᱼᱟ। ᱟᱫᱚ ᱵᱟᱭᱨᱮ ᱨᱮᱱ ᱦᱚᱲ ᱠᱚᱦᱚᱸ ᱜᱚᱢᱠᱮ ᱠᱟᱹᱴᱤᱡ ᱟᱠᱚ ᱠᱚ ᱠᱟᱹᱢᱤ ᱯᱩᱨᱟᱹᱣ ᱮᱫᱟ ᱛᱟᱨᱯᱚᱨ ᱠᱚ ᱦᱤᱡᱩᱜ ᱠᱚ ᱞᱟᱹᱭᱮᱫᱟ, ᱦᱮᱡ ᱫᱚ ᱤᱱ ᱠᱤᱪᱷᱩ ᱫᱤᱱ ᱯᱚᱨ ᱠᱚ ᱦᱤᱡᱩᱜᱼᱟ ᱜᱚᱢᱠᱮ। ᱟᱨ ᱠᱤ
ᱦᱳᱭ ᱦᱳᱭ ᱵᱟᱝᱠᱷᱟᱱ ᱦᱟᱸᱜ ᱟᱰᱮ ᱜᱟᱛᱮ ᱠᱚ ᱚᱱᱠᱟᱱᱟᱜ ᱟᱵᱚᱣᱟᱜ ᱦᱟᱸᱜ ᱱᱟᱣᱟ ᱱᱟᱣᱟ ᱡᱟᱭᱜᱟ ᱠᱚ ᱢᱮᱱᱟᱜ ᱛᱟᱵᱚᱱ ᱜᱮᱭᱟ ᱚᱱᱟ ᱠᱚᱨᱮ ᱦᱟᱸᱜᱼᱼ ᱚᱱᱠᱟ ᱪᱟᱥ ᱠᱚᱫᱚ ᱵᱟᱝ ᱦᱩᱭᱩᱜ ᱜᱮᱭᱟ ᱟᱹᱰᱤ ᱟᱱᱟᱴ ᱠᱚᱨᱮ ᱢᱮᱱᱟᱜ ᱠᱚᱣᱟ ᱦᱚᱭᱛᱳ ᱚᱱᱟ ᱠᱚᱨᱮ ᱦᱟᱸᱜ ᱥᱚᱱᱫᱷᱟᱱ ᱠᱚᱥᱮ ᱠᱷᱚᱵᱚᱨ ᱠᱚᱯᱮ ᱧᱟᱢ ᱞᱮᱠᱷᱟᱡ ᱚᱱᱟ ᱠᱚᱨᱮᱱ ᱡᱩᱫᱤ ᱯᱮ ᱢᱮᱛᱟᱣ ᱜᱚᱫ ᱟᱠᱚ ᱜᱮᱭᱟ ᱦᱟᱸᱜ ᱛᱟᱦᱚᱞᱮ ᱦᱟᱸᱜ ᱠᱚ ᱦᱮᱡ ᱫᱚᱠᱚ ᱜᱚᱲᱚ ᱜᱚᱫ ᱟᱯᱮ ᱜᱮᱭᱟ ᱦᱟᱸᱜ।
ᱟᱫᱚ ᱜᱚᱝᱠᱮ ᱦᱚᱲ ᱞᱮᱠᱟᱱ ᱜᱮ ᱯᱮᱲᱟ ᱠᱟᱛᱷᱟ ᱨᱮᱜᱮ ᱢᱮᱱᱟᱜ-ᱟ, ᱜᱚᱢᱠᱮ ᱟᱫᱚ ᱟᱯᱮ ᱦᱚᱸ ᱪᱮᱫᱟᱜ ᱦᱟᱠᱩ ᱥᱟᱵ ᱠᱟᱛᱮ ᱯᱮ ᱥᱟᱵ ᱵᱟᱲᱟ ᱠᱚᱣᱟ ᱫᱟᱜ ᱡᱚᱞᱟᱼᱼ ᱡᱚᱞᱟ ᱡᱟᱭᱜᱟ ᱨᱮᱱ ᱦᱚᱲ ᱠᱟᱱ ᱜᱮᱭᱟᱯᱮ ᱜᱚᱝᱠᱮ ᱫᱟᱜ ᱠᱚᱫᱚ ᱱᱚᱜᱼᱚ ᱱᱚᱝᱠᱟ ᱵᱮᱥᱤᱜ ᱠᱟᱱᱟ ᱾ ᱟᱫᱚ ᱯᱮ ᱰᱩᱵᱩᱡ ᱮᱢᱟᱱ ᱞᱮᱱᱠᱷᱟᱱ ᱜᱚᱝᱠᱮ ᱟᱫᱚ ᱟᱹᱰᱤ ᱟᱭᱢᱟ ᱞᱮᱠᱟᱱᱟᱜ ᱦᱟᱲᱟᱜ ᱜᱷᱚᱴᱚᱱᱟ ᱜᱷᱚᱴᱟᱣ ᱞᱮᱱᱠᱷᱟᱱ ᱜᱚᱝᱠᱮᱼᱼ ᱟᱰᱤ ᱫᱩᱠ ᱨᱮᱱᱟᱜ ᱠᱟᱛᱷᱟ ᱠᱟᱱᱟ ᱾ ᱟᱫᱚ ᱜᱚᱝᱠᱮ ᱟᱯᱮ ᱠᱚᱜᱮ ᱯᱮ ᱦᱮᱡ ᱞᱮᱱᱠᱷᱟᱱ ᱟᱞᱮᱥᱮᱫ ᱢᱟ ᱪᱟᱥ ᱠᱟᱹᱢᱤ ᱫᱚ ᱱᱟᱯᱟᱭ ᱵᱷᱟᱵᱽᱛᱮ ᱦᱩᱭ ᱠᱚᱜ ᱫᱚ ᱜᱚᱝᱠᱮ ᱾
ᱦᱳᱭ ᱚᱱᱟ ᱢᱟ ᱦᱟᱸᱜ ᱱᱟᱯᱟᱭ ᱠᱟᱛᱷᱟ ᱜᱮ ᱵᱮᱱ ᱞᱟᱹᱭᱮᱫ ᱦᱟᱸᱜ ᱟᱫᱚ ᱟᱞᱮ ᱠᱚᱫᱚ ᱦᱟᱸᱜ ᱚᱱᱠᱟ ᱦᱟᱹᱠᱩ ᱠᱚᱜᱮ ᱞᱮᱼᱼ ᱥᱟᱵ ᱵᱟᱲᱟ ᱠᱚᱣᱟ ᱛᱚ ᱫᱚ ᱟᱞᱮ ᱫᱚ ᱦᱟᱸᱜ, ᱳᱭ ᱜᱚᱜᱚ ᱛᱟᱠᱚ ᱥᱮ ᱦᱟᱸᱜᱼᱼ ᱵᱤᱴᱤ ᱛᱟᱠᱚ ᱢᱟᱹᱭ ᱛᱟᱠᱚ ᱫᱚ ᱦᱟᱸᱜ ᱚᱱᱠᱟ, ᱚᱱᱠᱟ ᱠᱟᱹᱢᱤ ᱠᱚᱫᱚ ᱠᱚ ᱪᱟᱞᱟᱜ ᱜᱮᱭᱟ, ᱦᱚᱭᱛᱳ ᱟᱯᱮ ᱫᱤᱥᱼᱼ ᱫᱤᱥᱚᱢ ᱥᱮ ᱵᱟᱝ ᱦᱚᱸ ᱚᱱᱟ ᱠᱟᱹᱴᱤᱡ ᱱᱟᱢᱟᱞ ᱫᱤᱥᱚᱢ ᱥᱮᱫ ᱫᱚᱠᱚ ᱪᱟᱞᱟ ᱜᱚᱫ ᱠᱟᱱ ᱜᱮᱭᱟ ᱾ ᱟᱫᱚ ᱚᱱᱟᱜᱮ ᱦᱟᱸᱜ ᱟᱯᱮ ᱦᱟᱸᱜ ᱚᱠᱟ ᱫᱷᱟᱨᱮ ᱦᱟᱸᱜ, ᱱᱟᱢᱟᱞ ᱫᱤᱥᱚᱢ ᱠᱷᱚᱱ ᱜᱮ ᱦᱟᱸᱜ ᱚᱠᱟ ᱥᱟᱭᱤᱴ ᱨᱮ ᱦᱟᱸᱜ ᱢᱮᱱᱟᱜ ᱯᱮᱭᱟ ᱚᱱᱟ ᱠᱚ ᱦᱟᱸᱜ ᱡᱩᱫᱤᱼᱼ ᱛᱚ ᱵᱟᱲᱟᱭ ᱵᱟᱲᱟ ᱜᱚᱫ ᱞᱮᱠᱷᱟᱡ ᱤᱧ ᱩᱱᱠᱩ ᱠᱚ ᱦᱟᱸᱜ ᱚᱱᱟ ᱠᱚᱨᱮ ᱜᱤᱧ ᱵᱷᱮᱡᱟᱣ ᱜᱚᱫ ᱠᱚᱣᱟ ᱵᱟᱝ ᱢᱟᱧ ᱞᱟᱹᱭᱟ ᱱᱚᱣᱟ ᱠᱚᱨᱮ ᱦᱟᱸᱜ ᱠᱤᱪᱷᱩ ᱫᱤᱱ ᱨᱮᱜᱮ ᱦᱟᱸᱜᱼᱼ ᱠᱟᱢᱤ ᱧᱟᱢ ᱵᱟᱲᱟᱜ ᱜᱮᱭᱟ ᱦᱟᱸᱜ ᱟᱫᱚ ᱟᱞᱮ ᱠᱚᱫᱚ ᱦᱟᱸᱜ ᱮᱢᱱᱤ ᱛᱮᱢᱱᱤ ᱦᱟᱸᱜ, ᱩᱱᱟᱹᱜ ᱫᱚ ᱦᱟᱸᱜ ᱪᱟᱥ ᱠᱟᱹᱢᱤ ᱠᱚ ᱫᱤᱠᱼᱼ ᱫᱤ ᱩᱱᱟᱹᱜ ᱫᱚ ᱵᱟᱞᱮ ᱵᱟᱲᱟᱭᱟ ᱛᱚ ᱦᱟᱸᱜ ᱥᱮᱫᱟᱭ ᱠᱷᱚᱱ ᱦᱚᱸ ᱵᱟᱞᱮ ᱠᱟᱹᱢᱤ ᱵᱟᱲᱟᱣ ᱠᱟᱫᱟ ᱟᱫᱚ ᱱᱩᱠᱩ ᱠᱚᱫᱚ ᱦᱟᱸᱜᱼᱼ ᱠᱚ ᱠᱟᱹᱢᱤ ᱵᱟᱲᱟ ᱟᱠᱟᱫ ᱛᱟᱞᱮ ᱛᱮ ᱦᱟᱸᱜ ᱱᱩᱠᱩ ᱠᱚᱫᱚ ᱱᱤᱛᱚᱜ ᱫᱚᱼᱼ ᱟᱞᱮ ᱠᱚᱫᱚ ᱚᱱᱠᱟ ᱞᱮ ᱥᱟᱵ ᱵᱟᱲᱟ ᱠᱚᱣᱟ ᱦᱟᱹᱠᱩ ᱠᱚ, ᱟᱨ ᱩᱱᱠᱩ ᱫᱚ ᱚᱝᱠᱟ ᱠᱟᱢᱤ ᱠᱚᱜᱮ ᱠᱚ ᱪᱟᱞᱟᱜ ᱛᱟᱞᱮᱭᱟ ᱟᱫᱚᱼᱼ ᱚᱱᱟ ᱱᱩᱭ ᱫᱚ ᱚᱠᱟ ᱫᱤᱥᱚᱢ ᱫᱷᱟᱨᱮ ᱦᱟᱸᱜ ᱢᱮᱱᱟᱜ ᱯᱮᱭᱟ ᱞᱟᱹᱭ ᱵᱟᱲᱟ ᱞᱮᱠᱷᱟᱡ ᱠᱟᱹᱴᱤᱡ ᱱᱟᱯᱟᱭ ᱠᱚᱜᱼᱟ ᱦᱟᱸᱜ ᱾
ᱟᱪᱪᱷᱟ ᱟᱪᱪᱷᱟ ᱟᱞᱮ ᱫᱚ ᱜᱚᱝᱠᱮ ᱟᱵᱚ ᱰᱩᱝᱨᱤ ᱫᱤᱥᱚᱢ ᱨᱮ ᱪᱮᱛᱟᱱ ᱥᱮ ᱡᱟᱦᱟᱸ ᱥᱮᱫ ᱞᱮᱛᱟᱲ ᱜᱮ ᱫᱟᱜ ᱧᱚᱜᱟᱭ ᱾ ᱠᱟᱲᱢᱤ ᱠᱟᱹᱴᱤᱡ ᱢᱟᱱᱮ ᱡᱷᱟᱨᱱᱟ ᱥᱟᱶᱛᱮ ᱫᱟᱜᱟᱭ ᱛᱟᱦᱞᱮ ᱜᱚᱝᱠᱮ ᱟᱞᱮ ᱥᱮᱫ ᱫᱚ ᱫᱟᱜ ᱚᱵᱷᱟᱵ ᱠᱚᱫᱚ ᱵᱟᱹᱱᱩᱜ-ᱟ ᱾ ᱛᱚ ᱜᱟᱹᱰᱤ ᱛᱮ ᱥᱚᱡᱷᱮ ᱞᱮᱠᱷᱟᱱ ᱜᱮ ᱜᱩᱝᱠᱮ ᱵᱮᱲᱟ ᱰᱩᱵᱩᱡ ᱥᱮᱫ ᱚᱱᱛᱮ ᱜᱮ ᱵᱩᱞᱮ ᱟᱞᱮᱭᱟᱜ ᱫᱚ ᱾ ᱫᱤᱥᱚᱢ ᱛᱟᱞᱮ ᱫᱚ ᱟᱫᱚ ᱠᱟᱹᱢᱤ ᱠᱟᱹᱢᱤ ᱛᱮᱢ ᱦᱮᱡ ᱞᱮᱱᱠᱷᱟᱱ ᱚᱱᱛᱮ ᱠᱟᱹᱴᱤᱡ ᱥᱮ ᱦᱚᱭᱛᱳ ᱩᱯᱨᱩᱢ ᱧᱟᱯᱟᱢ ᱜᱚᱫᱚᱜ ᱜᱮᱭᱟ ᱦᱟᱸᱜ ᱠᱷᱟᱱ ᱾ ᱫᱷᱟᱨᱛᱤ ᱢᱟᱛᱚ ᱜᱳᱞ ᱜᱮᱭᱟ ᱜᱚᱝᱠᱮ ᱧᱟᱯᱟᱢ ᱜᱮᱭᱟ ᱵᱚᱱ ᱢᱤᱫ ᱫᱤᱱ ᱵᱟᱝ ᱢᱤᱫ ᱫᱤᱱ ᱫᱚ ᱦᱟᱸᱜ ᱾
ᱦᱚᱭᱛᱳ ᱟᱫᱚ ᱦᱟᱸᱜ ᱱᱤᱛᱚᱜ ᱫᱚ ᱦᱟᱸᱜ ᱦᱚᱭᱛᱚ ᱠᱟᱹᱢᱤ ᱥᱤᱡᱮ ᱦᱟᱸᱜ ᱾ ᱠᱟᱹᱢᱤ ᱠᱟᱹᱢᱤ ᱛᱮᱞᱮ ᱪᱟᱞᱟᱜ ᱜᱮᱭᱟ ᱦᱟᱸᱜ ᱚᱱᱛᱮ ᱜᱮ ᱦᱟᱸᱜ ᱧᱮᱞ ᱦᱩᱭᱩᱜ ᱠᱟᱱ ᱜᱮᱭᱟ ᱛᱚ ᱴᱷᱤᱠ ᱜᱮᱭᱟ ᱦᱟᱸᱜ ᱠᱟᱹᱢᱤ ᱠᱷᱚᱱ ᱱᱚᱜ-ᱚᱭ ᱦᱟᱸᱜ ᱦᱮᱡ ᱠᱟᱛᱮ ᱛᱮᱦᱮᱧ ᱫᱚ ᱠᱚ ᱡᱟᱹᱯᱤᱫ ᱵᱟᱲᱟ ᱟᱠᱟᱫᱟ ᱛᱚ ᱦᱟᱸᱜ ᱴᱷᱤᱠ ᱜᱮᱭᱟ ᱦᱟᱸᱜ ᱜᱟᱯᱟ ᱥᱮᱛᱟᱜ ᱥᱮ ᱦᱟᱸᱜ ᱱᱚᱣᱟ ᱠᱚ ᱦᱟᱸᱜ ᱠᱷᱚᱵᱚᱨ ᱠᱩᱧ ᱡᱟᱱᱟᱣ ᱟᱠᱚ ᱜᱮᱭᱟ ᱵᱟᱝᱢᱟ ᱦᱟᱸᱜ ᱱᱚᱜᱼᱱᱟ ᱫᱤᱥᱚᱢ ᱥᱮᱫ ᱫᱚ ᱦᱟᱸᱜ ᱵᱟᱝᱢᱟ ᱮᱠᱤᱱ ᱦᱟᱸᱜ ᱠᱟᱹᱢᱤ ᱦᱚᱲ ᱠᱚᱫᱚ ᱦᱟᱸᱜ ᱠᱟᱢ ᱥᱮ ᱢᱩᱱᱤᱥ ᱠᱚᱫᱚ ᱦᱟᱸᱜ ᱠᱚᱢ ᱧᱚᱜ ᱜᱮᱭᱟ ᱵᱟᱝ ᱵᱟᱝ ᱛᱮ ᱪᱟᱞᱟᱣ ᱞᱮᱱᱠᱷᱟᱱ ᱦᱟᱸᱜ ᱤᱛᱷᱟᱹᱱ ᱫᱤᱱ ᱦᱟᱸᱜ ᱠᱟᱹᱢᱤ ᱧᱟᱢᱚᱜ-ᱟ ᱟᱫᱚ ᱛᱟᱦᱞᱮ ᱜᱟᱯᱟ ᱥᱮᱜ ᱦᱟᱸᱜ ᱞᱟᱹᱭ ᱵᱟᱲᱟ ᱦᱩᱭᱩᱜ-ᱟ ᱟᱨ ᱧᱮᱞ ᱜᱮ ᱦᱟᱸᱜ ᱢᱮᱭᱟᱝ ᱜᱟᱱ ᱥᱮᱫ ᱠᱷᱚᱭᱟᱜ ᱦᱟᱸᱜ ᱵᱷᱮᱡᱟ ᱠᱟᱠᱚ ᱦᱩᱭᱩᱜ-ᱟ ᱾ ᱛᱟᱦᱞᱮ ᱜᱚᱝᱠᱮ ᱦᱚᱸᱜ-ᱚᱭ ᱡᱮ ᱡᱟᱦᱟᱸ ᱟᱯᱮ ᱫᱚ ᱦᱟᱸᱜ ᱵᱚᱪᱷᱚᱨ ᱨᱮ ᱫᱚ ᱛᱤᱱᱟᱹᱜ ᱵᱟᱨ ᱯᱮ ᱪᱟᱥ ᱜᱮᱭᱟ ᱢᱤᱫ ᱫᱷᱟᱣ ᱱᱤᱛᱚᱜ ᱢᱟ ᱥᱮᱨᱢᱟ ᱡᱟᱹᱲᱤ ᱡᱟᱜ ᱠᱚ ᱡᱩᱫᱤ ᱯᱮ ᱪᱟᱥᱮᱫ ᱜᱮᱭᱟ ᱛᱟᱯᱚᱨᱮ ᱦᱟᱸᱜ ᱟᱫᱚ ᱦᱟᱸᱜ ᱟᱫᱚ ᱯᱮ ᱪᱟᱥ ᱵᱟᱲᱟᱭᱟ ᱥᱮ ᱵᱟᱝ ᱦᱟᱸᱜ ᱯᱚᱨᱮ ᱛᱮᱫᱚ ᱾
ᱮᱠᱫᱚᱢ ᱮᱠᱫᱚᱢ ᱜᱚᱝᱠᱮ ᱟᱞᱮ ᱫᱚ ᱵᱚᱪᱷᱚᱨ ᱨᱮ ᱵᱟᱨ ᱫᱷᱟᱣ ᱫᱚᱞᱮ ᱪᱟᱥ ᱮᱜ ᱜᱮᱭᱟ ᱛᱚ ᱵᱟᱨ ᱫᱷᱟᱣ ᱫᱚ ᱾ ᱢᱟᱱᱮ ᱫᱚ ᱦᱳᱲᱳ ᱪᱟᱥ ᱜᱮ ᱛᱟᱞᱮ ᱠᱟᱹᱢᱤ ᱟᱞᱮ ᱫᱚ ᱾ ᱚᱱᱟ ᱟᱱᱮᱡ ᱫᱷᱟᱱᱮᱡ ᱡᱚᱢ ᱛᱟᱞᱮ ᱾ ᱟᱹᱠᱷᱨᱤᱧᱟᱞᱮ ᱵᱚᱪᱷᱚᱨ ᱨᱮ ᱮᱠᱫᱚᱢ ᱵᱟᱨ ᱥᱮᱨᱢᱟ ᱨᱮᱱᱟᱜ ᱜᱮᱞᱮ ᱟᱹᱠᱷᱨᱤᱧᱟ ᱞᱟᱹᱭ ᱞᱮᱠᱷ ᱮᱠᱷᱟᱱ ᱫᱚ ᱵᱟᱨ ᱯᱮ ᱵᱚᱥᱛᱟ ᱞᱮ ᱫᱚᱦᱚᱭᱟ ᱡᱚᱢ ᱞᱟᱹᱜᱤᱫ ᱵᱟᱠᱤ ᱫᱚᱞᱮ ᱫᱚᱢᱮ ᱜᱮᱞᱮ ᱟᱹᱠᱷᱨᱤᱧᱟ ᱜᱚᱢᱠᱮ ᱟᱞᱮ ᱫᱚ ᱟᱹᱠᱷᱨᱤᱧ ᱯᱚᱭᱥᱟ ᱛᱮᱜᱮ ᱨᱚᱡᱽᱜᱟᱨ ᱪᱟᱞᱟᱜ ᱠᱟᱱ ᱛᱟᱞᱮᱭᱟ ᱾
ᱦᱚᱭ ᱦᱚᱭ ᱮᱢᱱᱤ ᱛᱮᱦᱚᱸ ᱵᱟᱝᱢᱟ ᱡᱟᱭ ᱡᱩᱜᱤ ᱠᱚ ᱢᱟ ᱟᱹᱰᱤ ᱟᱭᱢᱟ ᱠᱚ ᱧᱮᱞ ᱠᱮᱫᱟ ᱦᱚᱲ ᱠᱚᱣᱟᱜ ᱢᱟ ᱮᱢᱱᱤ ᱛᱤᱱᱤᱝ ᱥᱟᱛ ᱟᱴ ᱵᱤᱜᱷᱟᱹ ᱠᱟᱛᱮᱫ ᱦᱚᱸ ᱵᱟᱝ ᱦᱩᱭᱩᱜ ᱛᱟᱠᱚᱣᱟ ᱟᱯᱮ ᱫᱚ ᱦᱟᱸᱜ ᱦᱚᱭᱛᱚ ᱢᱚᱱᱮᱭᱟᱯᱮ ᱟᱹᱰᱤ ᱢᱟᱨᱟᱝ ᱥᱮ ᱯᱚᱧᱪᱟᱥ ᱥᱟᱴ ᱵᱤᱜᱷᱟᱹ ᱢᱟᱱᱮ ᱦᱚᱭ ᱛᱚ ᱦᱟᱸᱜ ᱟᱹᱰᱤ ᱞᱟᱹᱴᱩ ᱠᱤᱥᱟᱹᱬ ᱠᱟᱱᱟ ᱯᱮ ᱟᱫᱚ ᱚᱱᱟ ᱛᱮ ᱦᱟᱸᱜ ᱟᱯᱮ ᱛᱚᱼᱼ ᱡᱚᱢ ᱠᱚᱛᱮ ᱢᱟ ᱩᱱᱟᱹᱜ ᱜᱟᱱ ᱢᱟ ᱵᱟᱯᱮ ᱪᱟᱵᱟᱭ ᱜᱮᱭᱟ ᱦᱟᱸᱜ ᱦᱚᱭᱛᱚ ᱚᱱᱟ ᱛᱤᱱᱟᱹᱜ ᱢᱤᱫ ᱵᱚᱥᱛᱟ ᱵᱟᱨ ᱵᱚᱥ ᱛᱟ ᱜᱮ ᱫᱚᱦᱚ ᱦᱚᱪᱚ ᱠᱟᱛᱮ ᱦᱟᱸᱜ ᱡᱚᱛᱚ ᱜᱮᱯᱮ ᱟᱹᱠᱷᱨᱤᱧᱟ ᱦᱟᱸᱜ ᱾ ᱟᱪᱪᱷᱟ ᱜᱚᱝᱠᱮ ᱦᱚᱸᱜ-ᱚᱭ ᱦᱟᱸᱜ ᱦᱳᱲᱳ ᱪᱟᱣᱞᱮ ᱠᱚ ᱵᱟᱫᱽ ᱠᱟᱛᱮᱫ ᱦᱟᱸᱜ ᱮᱴᱟᱜᱟᱜ ᱟᱱᱟᱡᱽ ᱠᱚᱫᱚ ᱥᱮ ᱮᱴᱟᱜᱟᱜ ᱟᱱᱟ ᱠᱷᱤᱨᱟ ᱠᱚ ᱛᱩᱨᱵᱩᱡᱽ ᱠᱚᱦᱚᱸ ᱫᱚᱢᱮ ᱠᱚ ᱨᱚᱦᱚᱭ ᱜᱮᱭᱟ ᱟᱭᱢᱟ ᱟᱭᱢᱟ ᱡᱟᱭᱜᱟ ᱨᱮ ᱚᱱᱟ ᱠᱚᱫᱚ ᱦᱟᱸᱜ ᱯᱮ ᱨᱚᱦᱚᱭ ᱵᱟᱲᱟᱭ ᱜᱮᱭᱟ ᱥᱮ ᱵᱟᱝ?
ᱵᱟᱝ ᱚᱱᱟ ᱜᱚᱝᱠᱮ ᱠᱚᱫᱚ ᱚᱱᱟ ᱠᱚ ᱵᱮᱜᱚᱨ ᱫᱚ ᱟᱞᱮ ᱫᱚ ᱥᱩᱫᱷᱩ ᱢᱤᱫ ᱥᱮᱨᱢᱟ ᱫᱟᱜ ᱛᱩᱨᱵᱩᱡᱽ ᱞᱮ ᱪᱟᱥ ᱫᱚᱞᱮ ᱪᱟᱥ ᱞᱮᱫ ᱜᱮᱭᱟ ᱜᱚᱝᱠᱮ ᱟᱫᱚ ᱛᱩᱨᱢᱩᱡᱽ ᱪᱟᱥ ᱢᱟ ᱪᱟᱥ ᱵᱟᱨ ᱯᱮ ᱵᱤᱜᱷᱟᱹ ᱞᱮ ᱪᱟᱥ ᱞᱮᱜ-ᱟ ᱾ ᱟᱞᱮ ᱦᱚᱸ ᱟᱫᱷᱤᱠᱷᱞᱟᱹ ᱞᱮᱠᱟ ᱜᱮᱞᱮ ᱪᱟᱥ ᱞᱮᱫᱟ ᱟᱫᱚ ᱢᱮᱱᱠᱷᱟᱱ ᱜᱚᱝᱠᱮ ᱪᱟᱸᱫᱚ ᱵᱚᱸᱜᱟ ᱦᱚᱸ ᱱᱚᱝᱠᱟᱭ ᱱᱤᱴᱷᱩᱨᱟ ᱞᱟᱹᱭᱟ ᱫᱚᱢᱮ ᱫᱟᱜ ᱠᱮᱜᱼᱟᱭ ᱡᱟᱹᱲᱤ ᱠᱮᱜᱼᱟᱭ ᱥᱟᱶᱛᱮ ᱟᱨᱮᱞ ᱦᱚᱭ ᱟᱨᱮᱞ ᱠᱮᱜᱼᱟᱭ ᱟᱫᱚ ᱢᱟᱥᱮ ᱵᱟᱫ ᱯᱮ ᱵᱤᱜᱷᱟᱹ ᱛᱩᱨᱢᱥ ᱜᱚᱢᱠᱮ ᱵᱷᱮᱜᱟᱨ ᱜᱤᱰᱤ ᱠᱟᱜ ᱛᱟᱞᱮᱭᱟ ᱟᱫᱚ ᱡᱟᱦᱟᱸ ᱯᱚᱭᱥᱟᱛᱮ ᱟᱞᱮ ᱨᱟᱱ ᱢᱩᱨᱜᱟᱹᱱ ᱞᱮ ᱦᱟᱛᱟᱣ ᱠᱟᱛᱮ ᱞᱮ ᱨᱚᱦᱚᱭ ᱞᱮᱫᱟ ᱫᱟᱢ ᱦᱚᱸ ᱟᱫᱚ ᱵᱟᱝ ᱨᱟᱠᱟᱵ ᱞᱮᱱᱟ ᱾
ᱦᱚᱭ ᱦᱚᱭ ᱵᱟᱝᱢᱟ ᱚᱱᱟ ᱠᱚᱫᱚ ᱧᱮᱞᱚᱜ ᱜᱮᱭᱟ ᱠᱷᱤᱨᱟ ᱥᱮ ᱛᱩᱨᱢᱩᱡᱽ ᱢᱟᱱᱮ ᱫᱟᱜ ᱡᱟᱹᱲᱤ ᱵᱮᱥᱤ ᱞᱮᱠᱷᱟᱱ ᱚᱱᱟ ᱠᱚᱫᱚ ᱠᱷᱩᱛᱤᱜ ᱜᱮᱭᱟ ᱥᱮ ᱟᱨᱮᱞ ᱜᱚᱜ ᱞᱮᱠᱷᱟᱡ ᱫᱚ ᱦᱟᱸᱜ ᱚᱱᱟ ᱨᱮᱱᱟᱜ ᱡᱟᱦᱟᱸ ᱛᱤᱱᱟᱹᱜ ᱟᱨ ᱦᱚᱭᱛᱳ ᱯᱩᱭᱞᱩ ᱯᱩᱭᱞᱩ ᱫᱚ ᱚᱱᱟ ᱫᱚ ᱦᱟᱸᱜ ᱥᱚᱢᱯᱩᱨᱱᱚ ᱴᱟᱠᱟ ᱱᱤᱡᱮ ᱠᱷᱚᱱ ᱜᱮ ᱚᱰᱚᱠ ᱠᱟᱛᱮᱫ ᱱᱷᱟᱜ ᱠᱚᱨᱟᱣ ᱾ ᱛᱚ ᱚᱱᱟ ᱴᱟᱠᱟ ᱦᱚᱸ ᱦᱟᱸᱜ ᱵᱟᱨ ᱨᱟᱠᱟᱵ ᱠᱚ ᱫᱟᱜ ᱡᱟᱹᱲᱤ ᱵᱟᱲᱟ ᱞᱮᱠᱷᱟᱡ ᱮ, ᱟᱫᱚ ᱦᱟᱸᱜ ᱜᱚᱢᱠᱮ ᱟᱪᱪᱷᱟ ᱚᱱᱟ ᱠᱚ ᱱᱚᱜᱼᱚᱭ ᱚᱱᱮ ᱚᱱᱟ ᱵᱟᱲᱟᱭᱮᱱᱟ ᱵᱟᱹᱲᱤᱡ ᱵᱟᱲᱟᱭᱮᱱ ᱛᱟᱯᱮᱭᱟ ᱛᱚ ᱚᱱᱟ ᱠᱷᱚᱱ ᱟᱨᱦᱚᱸ ᱛᱚ ᱮᱴᱟᱜ ᱦᱟᱸᱜ ᱥᱚᱵᱽᱡᱤ ᱠᱚᱦᱚᱸ ᱯᱨᱟᱭ ᱡᱟᱭᱜᱟ ᱨᱮ ᱧᱮᱞ ᱟᱠᱟᱫᱟ ᱚᱱᱟ ᱠᱚᱫᱚ ᱦᱟᱸᱜ ᱥᱮ ᱪᱟᱥ ᱫᱚ ᱪᱟᱥ ᱱᱤᱛᱚᱜ ᱫᱚ ᱦᱟᱸᱜ ᱚᱱᱮ ᱱᱟ ᱪᱮᱫ ᱦᱳᱲᱳ ᱠᱚ ᱨᱚᱦᱚᱭ ᱯᱚᱨᱮ ᱫᱚ ᱦᱟᱸᱜ ᱛᱩᱲᱤ ᱠᱚᱦᱚᱸ ᱟᱭᱢᱟ ᱟᱭᱢᱟ ᱡᱟᱭᱜᱟ ᱨᱮ ᱧᱮᱞ ᱟᱠᱟᱱᱟ ᱵᱟᱝᱢᱟ ᱫᱚᱢᱮ ᱠᱚ ᱪᱟᱥ ᱠᱟᱜᱼᱟ ᱚᱱᱟ ᱠᱚᱫᱚ ᱯᱮ ᱪᱟᱥ ᱵᱟᱲᱟᱭ ᱜᱮᱭᱟ ᱥᱮ ᱵᱟᱝ?
ᱜᱚᱢᱠᱮ ᱟᱞᱮ ᱫᱚ ᱛᱩᱲᱤ ᱠᱚᱦᱚᱸ ᱪᱟᱥ ᱞᱮ ᱪᱟᱥᱟ ᱜᱮᱭᱟ ᱮᱱᱠᱷᱟᱱ ᱜᱚᱢᱠᱮ ᱟᱞᱮ ᱡᱟᱹᱥᱛᱤ ᱠᱟᱭᱛᱮ ᱠᱚᱸᱦᱰᱟ ᱡᱟᱹᱥᱛᱤ ᱞᱮ ᱪᱟᱥᱟ ᱾ ᱠᱚᱸᱦᱰᱟ ᱵᱟᱹᱲ ᱛᱟ ᱯᱷᱚᱞᱚᱱ ᱠᱟᱱᱟ ᱜᱚᱝᱠᱮ, ᱚᱱᱟ ᱫᱚ ᱢᱮᱜᱴᱮᱱ ᱱᱟᱲᱤ ᱨᱮᱜᱮ ᱟᱭᱢᱟ ᱞᱮᱠᱟᱱᱟᱜ ᱮᱸ ᱡᱚᱜᱼᱟ᱾ ᱢᱮᱜᱴᱮᱱ ᱜᱚᱥᱚᱜ ᱨᱮᱦᱚᱸ ᱢᱮᱜᱴᱮᱱ ᱵᱟᱦᱟ ᱱᱚᱥᱴᱚ ᱜᱚᱝᱠᱮ, ᱟᱨᱢᱟ ᱟᱨᱚ ᱡᱚᱜᱼᱟ᱾ ᱜᱟᱺᱫ-ᱜᱟᱺᱫ ᱯᱤᱪᱷᱩ ᱠᱚᱸᱰᱟ ᱡᱚᱜᱼᱟ᱾ ᱛᱚ ᱜᱚᱢᱠᱮ, ᱠᱚᱸᱰᱷᱟ ᱜᱮ ᱟᱞᱮ ᱫᱚ ᱡᱟᱥᱛᱤ ᱠᱟᱭ ᱫᱚᱞᱮ ᱪᱟᱥᱟ ᱜᱚᱝᱠᱮ ᱟᱞᱮ ᱫᱚ ᱾ ᱠᱚᱸᱰᱷᱟ ᱫᱚ ᱪᱟᱥ ᱫᱚᱢᱮ ᱜᱮᱞᱮ ᱠᱩᱥᱤᱭᱟᱜᱼᱟ, ᱜᱚᱝᱠᱮ᱾
ᱟᱪᱪᱷᱟ-ᱪᱷᱟ, ᱟᱰᱤ ᱱᱟᱯᱟᱭ ᱠᱟᱛᱷᱟ ᱟᱯᱮ ᱜᱮᱹ ᱦᱟᱸᱜ ᱪᱟᱥ ᱯᱮᱫᱚ, ᱟᱪᱷᱟ ᱜᱚᱝᱠᱮ ᱦᱚᱸᱜᱼᱚᱭ ᱡᱮ ᱯᱮ ᱪᱟᱥ ᱵᱟᱲᱟᱭᱫᱟ ᱦᱟᱸᱜ, ᱱᱚᱣᱟ ᱠᱚᱫᱚ ᱦᱟᱸᱜ ᱠᱟᱣᱰᱤ-ᱟᱹᱨᱤ ᱠᱚᱫᱚ ᱦᱟᱸᱜ ᱪᱮᱜ ᱞᱮᱠᱟ ᱯᱮ ᱧᱟᱢᱟ?
ᱛᱤᱱᱴᱮᱹ ᱠᱚᱸᱰᱟ ᱫᱚ, ᱟᱞᱮ ᱫᱚ ᱮᱸ ᱯᱳᱭᱞᱳ ᱫᱚ ᱡᱩᱫᱤ ᱵᱤ ᱯᱟᱹᱭᱠᱟᱹᱨ ᱠᱚ ᱦᱤᱡᱩᱜᱼᱟ, ᱯᱟᱹᱭᱠᱟᱹᱨ ᱫᱚ ᱟᱨ ᱯᱤᱥ ᱦᱤᱥᱟᱹᱵᱽ ᱛᱮᱞᱮ ᱮᱢᱟ ᱠᱚᱣᱟ ᱟᱞᱮ ᱫᱚ, ᱟᱫᱚ ᱢᱟᱲᱟᱝ ᱯᱟᱹᱭᱠᱟᱹᱨ ᱛᱚ, ᱦᱩᱰᱤᱧ ᱯᱟᱹᱭᱟᱹᱨ ᱠᱷᱟᱱ ᱫᱚ, ᱜᱚᱝᱠᱟ ᱫᱚ ᱠᱤᱡᱤ ᱦᱤᱥᱟᱹ ᱞᱮ ᱮᱢᱟ ᱠᱚᱣᱟ᱾ ᱟᱨ ᱢᱟᱨᱟᱝ ᱯᱟᱹᱭᱠᱟᱹᱨ ᱠᱷᱟᱱ ᱫᱚ, ᱜᱚᱝᱠᱮ ᱫᱚ ᱯᱤᱥ ᱦᱤᱥᱟᱹᱵᱽ ᱛᱮᱞᱮ ᱮᱢᱟ ᱠᱚᱣᱟ᱾ ᱡᱩᱫᱤ ᱠᱟᱹ ᱮᱸ ᱮ ᱯᱮ ᱠᱤᱞᱳ ᱪᱮᱛᱟᱱ ᱯᱟᱸ, ᱪᱟᱨ, ᱯᱟᱸᱪ ᱠᱤᱞᱳ ᱪᱮᱛᱟᱱ ᱡᱩᱫᱤ ᱦᱩᱭᱩᱜᱼᱟ, ᱜᱚᱝᱠᱮ-ᱜᱚᱝᱠᱮ, ᱦᱤᱥᱟᱹᱵᱽ ᱛᱮᱞᱮ, ᱯᱤ ᱮ ᱠᱟ, ᱠᱟᱣᱰᱤ ᱞᱮ ᱮᱢᱟ ᱠᱚᱣᱟ᱾ ᱟ ᱡᱟᱦᱟᱸ ᱠᱚᱫᱚ ᱡᱚᱫᱤ ᱟ ᱯᱮ ᱠᱤᱞᱳ ᱠᱷᱚᱱ ᱞᱟᱛᱟᱨᱚᱜᱼᱟ, ᱜᱚᱝᱠᱮ! ᱚᱱᱟ ᱠᱚᱫᱚ ᱮ ᱠᱚᱢ ᱧᱚᱜ ᱛᱮᱞᱮ ᱮᱢᱟᱠᱚᱣᱟ, ᱤᱝᱠᱟᱹ ᱯᱚᱱᱨᱚ ᱴᱟᱠᱟ, ᱠᱩᱲᱤ ᱴᱟᱠᱟ ᱯᱤᱥ ᱛᱮ᱾ ᱟ ᱡᱩᱫᱤ ᱯᱮ ᱠᱤᱞᱳ ᱠᱷᱚᱡ ᱪᱮᱛᱟᱱᱚᱜᱼᱟ, ᱜᱚᱝᱠᱮ ᱚᱱᱟ ᱠᱚᱫᱚ ᱢᱤᱜᱴᱟ-ᱢᱤᱜᱴᱟ ᱛᱤᱨᱤᱥ ᱴᱟᱠᱟ᱾ ᱯᱚᱸᱭᱛᱨᱤᱥ ᱴᱟᱠᱟ, ᱪᱚᱞᱞᱤᱥ ᱴᱟ ᱦᱚᱸᱞᱮ ᱫᱟᱢᱟᱜ ᱜᱮᱭᱟ ᱜᱚᱝᱠᱮ᱾ ᱪᱮᱜ ᱠᱟ ᱳᱭᱮᱴᱚᱜᱼᱟ ᱚᱝᱠᱟ ᱜᱮ ᱫᱟᱢᱟᱠᱟ ᱞᱟᱹᱭᱟ ᱜᱚᱝᱠᱮ᱾ ᱠᱟᱨᱚᱱ ᱜᱚᱝᱠᱮ, ᱟᱠᱚ ᱫᱚ ᱢᱟᱱᱮ ᱟᱭᱰᱤ ᱡᱟᱹᱥᱛᱤ ᱠᱟᱭᱛᱮ ᱠᱚ ᱮᱸᱻ ᱛᱚ ᱟᱨᱚ ᱜᱮᱫ ᱠᱟᱛᱮ ᱠᱚ ᱟᱠᱷᱨᱤᱧᱟᱛᱚ ᱜᱚᱝᱠᱮ᱾
ᱦᱳᱭ-ᱦᱳᱭ, ᱟᱫᱚ ᱚᱱᱟ ᱠᱚ ᱟᱯᱮ ᱥᱮᱜ ᱫᱚ ᱦᱟᱸᱜ, ᱧᱮᱞ ᱫᱤᱧ ᱦᱟᱸᱜ, ᱟᱱᱟᱡᱽ ᱠᱚᱱᱟᱜ ᱫᱟᱢ ᱫᱚ ᱦᱟᱸᱜ, ᱟᱰᱤ ᱦᱟᱸᱜ ᱥᱚᱥᱛᱟ ᱧᱚᱜ ᱜᱮᱭᱟ! ᱥᱮ ᱯᱮ ᱪᱟᱥ ᱵᱟᱲᱟᱭᱮᱫ ᱛᱮ ᱟᱰᱤ ᱠᱚᱢ ᱜᱮᱭᱟ ᱛᱚ ᱟᱞᱮᱥᱮᱡ ᱱᱚᱠᱟ ᱧᱮᱞ ᱞᱮᱠᱷᱟᱡ ᱫᱚ ᱦᱟᱸᱜ, ᱟᱞᱮ ᱫᱚ ᱦᱟᱸᱜ ᱠᱤᱨᱤᱧ ᱵᱷᱚᱨᱥᱟ ᱜᱮᱛᱚ! ᱛᱟᱦᱟᱱᱟᱜ ᱜᱮ ᱟᱱᱟᱪ ᱠᱚᱦᱟᱸᱜ ᱟᱹᱰᱤᱴᱟ ᱫᱟᱢ ᱠᱚ ᱞᱟᱹᱭᱟ, ᱦᱚᱭᱛᱳ ᱢᱟᱭᱟᱝ ᱠᱚᱸᱰᱷᱟ ᱟᱯᱮ ᱥᱮᱡ ᱫᱚᱥ ᱴᱟᱠᱟ ᱥᱮ ᱛᱤᱱ ᱠᱤᱡᱽ ᱪᱮᱛᱟᱱ ᱱᱟᱜ ᱜᱮ ᱥᱟᱛ, ᱠᱩᱲᱤ ᱴᱟᱠᱟ ᱠᱚᱛᱮ ᱯᱮ ᱟᱹᱠᱷᱨᱤᱧ ᱫᱟ! ᱟᱞᱮ ᱥᱮᱡ ᱫᱚ ᱚᱱᱟ ᱟᱞᱮᱥᱮᱡ ᱫᱚ ᱟᱭᱢᱟ ᱠᱚᱡ ᱞᱟᱜᱟᱜᱼᱟ ᱟᱨ ᱟᱞᱮ ᱫᱚ, ᱠᱤᱡᱤ ᱨᱮᱜᱮ ᱦᱟᱸᱜ ᱟᱞᱮ ᱠᱩᱲᱤ, ᱛᱤᱨᱤᱥ ᱴᱟᱠᱟ ᱞᱟᱜᱟᱣ ᱞᱮᱭᱟ ᱦᱟᱸᱜ!
ᱟᱪᱪᱷᱟ-ᱪᱷᱟ-ᱪᱷᱟ-ᱪᱷᱟ! ᱛᱟᱞᱮ ᱜᱚᱝᱠᱮ, ᱟᱯᱮ ᱥᱮᱜ ᱫᱚ ᱟ ᱦᱟᱠᱳ ᱡᱚᱢ ᱠᱟᱛᱮ ᱦᱚ, ᱜᱚᱝᱠᱮ ᱛᱤᱱ ᱫᱤᱱ ᱢᱚᱪᱟ ᱫᱚ ᱵᱷᱟᱜᱮ ᱛᱟᱦᱮᱱᱟ, ᱵᱷᱟᱜᱮ ᱵᱩᱡᱷᱟᱹᱜᱼᱟ? ᱢᱤ ᱫᱤᱱ, ᱵᱟᱨ ᱫᱤᱱ ᱫᱚ ᱥᱚᱵᱽᱡᱤ ᱡᱚᱢ ᱦᱚᱸ ᱥᱟᱱᱟ ᱜᱮᱹᱭᱟ ᱵᱟᱝ?
ᱦᱳᱭ-ᱦᱳᱭ, ᱟᱫᱚ ᱱᱟᱛᱮ ᱢᱟᱱᱮ, ᱠᱚᱸᱰᱷᱟ ᱥᱟᱶᱛᱮ ᱢᱟᱱᱮ ᱦᱟᱠᱩ ᱠᱚᱫᱚ ᱦᱟᱸᱜ, ᱟᱹᱰᱤ ᱡᱳᱨ-ᱡᱳᱨ ᱡᱚᱲᱚᱜ ᱜᱮᱭᱟ! ᱛᱚ ᱟᱫᱚ ᱚᱱᱛᱮ ᱦᱟᱸᱜ ᱢᱟᱱᱮ ᱠᱚᱸᱰᱷᱟ ᱠᱚᱫᱚᱞᱮ ᱦᱟᱛᱟᱣ ᱜᱚᱫ ᱜᱮᱭᱟ᱾ ᱟᱫᱚ ᱠᱚᱸᱰᱟ ᱨᱮᱱᱟᱜ ᱟᱯᱮᱥᱮᱱᱟᱜ ᱫᱟᱢ ᱫᱚᱹᱧ ᱧᱮᱞ ᱫᱟ ᱟᱹᱰᱤ ᱠᱚᱢ-ᱠᱚᱢ ᱛᱮ ᱟᱫᱚ ᱟᱞᱮ ᱥᱮᱜ ᱫᱚ ᱦᱟᱸᱜ ᱞᱮ ᱠᱤᱨᱤᱧ ᱵᱷᱚᱨᱥᱟ ᱛᱚ ᱥᱮ ᱚᱱᱟ ᱟᱯᱮ ᱠᱚᱣᱟᱜ ᱜᱮ ᱡᱟᱦᱟᱸ ᱚᱱᱠᱟ ᱪᱟᱱᱟᱞ ᱪᱟᱞᱚᱢ ᱛᱮ ᱦᱤᱡᱩᱜ ᱛᱮ ᱫᱟᱢ ᱠᱚᱫᱚ ᱶᱟᱜ ᱠᱟᱴᱤᱜ ᱵᱟᱲᱛᱤ ᱧᱚᱜ ᱠᱚ ᱦᱟᱛᱟᱣᱟ ᱦᱟᱸᱜ ᱟᱞᱮᱥᱮᱡ ᱫᱚ᱾
ᱟᱪᱟ-ᱪᱟ-ᱪᱟ-ᱪᱟ᱾ ᱚ ᱜᱚᱢᱠᱮ, ᱦᱟᱠᱩ ᱥᱟᱛᱮᱢᱟ ᱡᱷᱤᱸᱜᱟᱹ ᱢᱟ ᱟᱨᱚ ᱥᱮᱹᱵᱮᱹᱞᱟ, ᱜᱚᱝᱠᱮ, ᱛᱷᱟᱞᱮ ᱡᱷᱤᱸᱜᱟᱹ ᱫᱚ ᱫᱚᱯᱮ ᱧᱟᱢ ᱜᱮᱭᱟ ᱥᱮ ᱵᱟᱝ?
ᱟ ᱜᱚᱝᱠᱮ, ᱟᱞᱮ ᱫᱚ ᱪᱟᱥ ᱵᱚᱨᱥᱟ ᱫᱚ ᱠᱟᱹᱴᱤᱡ ᱜᱮ ᱵᱟᱹᱱᱩᱜ ᱞᱮᱭᱟ, ᱟᱞᱮ ᱫᱚ ᱡᱟᱦᱟᱸ ᱛᱤᱱᱟᱹᱜ ᱦᱟᱸᱜ, ᱡᱚᱛᱚ ᱠᱤᱨᱤᱧ ᱵᱷᱚᱨᱥᱟ ᱜᱮ! ᱡᱷᱤᱸᱜᱟᱹ ᱠᱚ ᱦᱮᱡ ᱫᱚ ᱦᱤᱸᱡᱩᱜᱼᱟ ᱦᱚᱭᱛᱳ, ᱛᱮᱦᱮᱧᱟᱜ ᱡᱷᱤᱸᱜᱟᱹ ᱦᱚ, ᱜᱟᱯᱟ, ᱢᱮᱭᱟᱝ ᱥᱮ ᱦᱚᱸ ᱥᱮᱴᱮᱨᱟᱞᱮᱭᱟ, ᱚᱱᱮ ᱜᱚᱥᱚ-ᱜᱚᱥᱚ ᱧᱚᱜ᱾ ᱟᱫᱚ ᱦᱟᱠᱩ ᱠᱚ ᱢᱮᱥᱟᱞᱠᱚ ᱠᱷᱟᱡ ᱫᱚ, ᱚᱱᱟ ᱫᱚ ᱦᱟᱸᱜ, ᱮᱢᱱᱤ ᱨᱮᱫᱚ ᱥᱤᱵᱤᱞ ᱫᱚ, ᱥᱤᱵᱤᱞ ᱜᱮ ᱦᱟᱸᱜ ᱟᱫᱚ ᱡᱟᱦᱟᱸ ᱞᱮᱠᱟ ᱦᱟᱸᱜ ᱢᱟᱱᱮ ᱦᱚᱭ ᱛᱳ ᱟᱯᱮ, ᱯᱮ ᱨᱚᱦᱚᱭ ᱠᱟᱫᱟ, ᱚᱱᱟ ᱡᱮ ᱨᱚᱠᱟ-ᱨᱚᱠᱟ ᱯᱮ ᱡᱚᱢᱟ ᱥᱮ ᱚᱱᱟ ᱥᱟᱛᱮ ᱦᱟᱠᱩ ᱢᱮᱥᱟ ᱠᱟᱜ, ᱚᱝᱠᱟ ᱫᱚ ᱦᱟᱸᱜ ᱵᱟᱝ ᱥᱤᱵᱤᱞ, ᱚᱱᱟ ᱠᱷᱚᱱ ᱫᱚ ᱮᱠᱴᱩ ᱜᱟᱱ ᱨᱤ ᱠᱟᱹᱴᱤᱜ ᱵᱷᱮᱜᱟᱨ ᱧᱚᱜ ᱵᱩᱡᱩᱜᱼᱟᱸᱦᱟᱜ᱾
ᱢᱟ ᱴᱟᱴᱠᱟ ᱡᱚ ᱫᱚ ᱵᱟᱯᱮ ᱧᱟᱢᱟ ᱛᱚ ᱜᱚᱝᱠᱮ, ᱵᱟᱝ?
ᱦᱳᱭ, ᱦᱳᱭ, ᱛᱟᱠᱩ ᱜᱮ ᱦᱟᱸᱜ ᱨᱚᱠᱟ ᱠᱩᱞᱮ ᱧᱟᱢ ᱠᱚᱣᱟ ᱠᱤᱱᱛᱩ ᱦᱚᱝᱠᱟ ᱡᱤᱸᱜᱟᱹ ᱠᱚᱫᱚ ᱦᱟᱸᱜ, ᱨᱚᱠᱟ ᱫᱚ ᱵᱟᱞᱮ ᱧᱟᱢ ᱫᱟ ᱥᱮ!
ᱦᱮᱸ, ᱦᱮᱸ, ᱦᱮᱸ, ᱦᱮᱸ! ᱟᱪᱷᱟ ᱟᱪᱷᱟ
ᱟᱪᱪᱷᱟ ᱜᱚᱝᱠᱮ ᱦᱚᱜ ᱚᱭ ᱡᱮ ᱴᱮᱠᱴᱟᱨ ᱠᱚ ᱢᱮᱱᱟᱜ ᱛᱟᱯᱮ ᱟᱪᱪᱷᱟ ᱱᱚᱜ ᱚᱭ ᱱᱤᱛᱳᱜ ᱫᱚ ᱦᱟᱸᱜ ᱪᱟᱥ ᱥᱤᱡᱟᱹᱱ ᱫᱚ ᱦᱟᱸᱜ ᱦᱳᱭ ᱛᱚ ᱦᱟᱸᱜ ᱦᱩᱲᱩ ᱠᱷᱮᱛ ᱛᱚ ᱠᱚ ᱜᱮᱯᱮ ᱥᱤ ᱵᱟᱲᱟᱭᱮᱫᱟ, ᱟᱪᱪᱷᱟ ᱵᱟᱫᱽ ᱵᱟᱹᱠᱤ ᱫᱤᱱ ᱨᱮᱫᱚ ᱦᱟᱸᱜ ᱪᱮᱫ ᱠᱚᱯᱮ ᱠᱟᱹᱢᱤ ᱵᱟᱲᱟᱭᱟ?
ᱵᱟᱫ ᱵᱟᱹᱠᱤ ᱠᱟᱹᱢᱤ ᱠᱚᱫᱚ ᱜᱚᱝᱠᱮ ᱫᱚ ᱟᱞᱮ ᱫᱚ ᱚᱲᱟᱜ ᱨᱮᱜᱮ ᱡᱚᱛᱚ ᱠᱤᱪᱷᱩ ᱛᱟᱞᱮ ᱛᱚ ᱟᱫᱚ ᱥᱟᱵ ᱢᱟᱨᱥᱟᱞ ᱠᱚ ᱚᱲᱟᱜ ᱨᱮᱜᱮ᱾ ᱪᱟᱥ ᱠᱟᱹᱢᱤ ᱥᱩᱫᱩ ᱥᱟᱢᱴᱟ ᱣᱮᱱ ᱠᱷᱟᱱ ᱜᱮ ᱟᱫᱚ ᱜᱚᱝᱠᱮ ᱪᱮᱫ ᱦᱚᱸ ᱵᱟ ᱵᱟᱲᱛᱤ ᱫᱤᱱ ᱪᱮᱫ ᱦᱚᱸ ᱠᱟᱹᱢᱤᱭᱟ, ᱥᱩᱫᱩ ᱥᱤᱡᱤᱱ ᱨᱮᱜᱮ ᱞᱮ ᱠᱟᱹᱢᱤᱭᱟ ᱵᱟᱝᱠᱷᱟᱱ ᱵᱟᱠᱤ ᱫᱤᱱ ᱠᱚ ᱫᱚ ᱵᱟᱞᱮ ᱠᱟᱹᱢᱤ ᱵᱟᱲᱟᱭᱟ᱾
ᱦᱳᱭ ᱦᱳᱭ ᱵᱟᱝᱜᱮ ᱜᱚᱝᱠᱮ ᱵᱷᱟᱲᱟ ᱦᱟᱸᱜ ᱴᱮᱠᱠᱴᱟᱨ ᱠᱚᱫᱚ ᱵᱟᱝ ᱵᱮᱱ ᱧᱮᱞ ᱠᱟᱫᱟ ᱟᱭᱢᱟ ᱠᱟᱹᱢᱤ ᱠᱚᱨᱮ ᱦᱟᱸᱜ ᱞᱟᱜᱟᱜ ᱜᱮᱭᱟ, ᱥᱳᱜ ᱥᱚᱢᱚᱭ ᱜᱮ ᱦᱟᱸᱜ ᱦᱳᱭᱛᱚ ᱱᱤᱛᱚᱜ ᱦᱟᱸᱜ ᱪᱤᱭᱚᱜ ᱠᱷᱮᱛ ᱠᱚᱨᱮ ᱯᱮ ᱥᱤᱭ ᱫᱟᱜ ᱟᱨᱯᱚᱨᱮ ᱛᱮᱦᱚᱸ ᱧᱮᱞ ᱯᱮ ᱦᱚᱸ ᱚᱱᱠᱟᱱᱟᱜ ᱡᱟᱦᱟᱱᱟᱜ ᱦᱩᱲᱩ ᱥᱮ ᱤᱨ ᱴᱟᱭᱤᱢ ᱨᱮᱦᱚᱸ ᱧᱮᱞᱚᱜ ᱦᱩᱲᱩ ᱟᱹᱜᱩ, ᱯᱮ ᱚᱱᱟ ᱨᱮᱦᱚᱸ ᱢᱮᱱᱟᱜ ᱯᱮᱭᱟ ᱦᱟᱸᱜ ᱥᱮᱞᱮᱫ ᱛᱟᱨᱯᱚᱨᱮ ᱟᱨᱚ ᱚᱠᱟ ᱧᱮᱞ ᱟᱠᱟᱱᱟ ᱵᱟᱝᱢᱟ ᱤᱴᱟᱹ ᱜᱟᱹᱰᱤ ᱠᱚ ᱥᱮ ᱤᱴᱟᱹ ᱵᱷᱟᱴᱟ ᱨᱮ ᱡᱩᱫᱤ ᱯᱮ ᱞᱟᱭᱤᱱ ᱠᱟᱜ-ᱟ ᱦᱳᱭ ᱛᱚ ᱟᱯᱮ ᱦᱟᱸᱜ ᱠᱤᱥᱟᱹᱬ ᱜᱮᱛᱮ ᱦᱟᱜ ᱵᱟᱯᱮ ᱪᱞᱟᱣᱟ ᱠᱟᱱᱟ ᱦᱳᱭᱛᱚ ᱢᱮᱴᱮᱱ ᱰᱟᱭᱵᱟᱨ ᱯᱮ ᱫᱚᱦᱚ ᱠᱮᱫᱮᱭᱟ ᱩᱱᱤ ᱯᱮ ᱢᱮᱛᱟ ᱫᱮᱭᱟ ᱤᱧ ᱱᱩᱱᱟᱹᱜ ᱠᱟᱛᱮᱧ ᱮᱢᱟᱢᱟ ᱦᱟᱜ ᱟᱯᱮ ᱦᱚᱸᱜ ᱚᱱᱟ ᱠᱷᱚᱱ ᱨᱮᱫᱚ ᱰᱚᱵᱚᱞ ᱴᱟᱠᱟ ᱯᱮ ᱧᱟᱢᱟ ᱟᱫᱚ ᱤᱴᱟᱹ ᱵᱷᱟᱴᱟ ᱨᱮ ᱯᱮ ᱡᱳᱜᱟᱡᱳᱜᱽ ᱠᱟᱫᱮ ᱜᱮ ᱟᱫᱚ ᱚᱸᱰᱮ ᱠᱷᱚᱱ ᱴᱟᱹ ᱠᱚᱦᱚᱸᱭ ᱤᱫᱤ ᱵᱟᱲᱟᱭ ᱜᱮᱭᱟ ᱦᱟᱸᱜ ᱵᱟᱠᱷᱟᱱ ᱴᱮᱠᱴᱟᱨ ᱠᱮᱛᱤ ᱫᱚ ᱦᱟᱸᱜ ᱱᱟᱱᱟ ᱫᱷᱚᱨᱚ ᱨᱮᱱᱟᱜ ᱠᱟᱹᱢᱤ ᱠᱚᱦᱟᱸᱜ ᱧᱮᱞ ᱟᱠᱟᱱ ᱜᱮᱭᱟ᱾